ᱦᱚᱸ ᱜᱚᱝᱠᱮ,
ᱦᱮᱸ ᱦᱮᱸ ᱦᱮᱸ ᱦᱮᱸ ᱟᱸᱡᱚᱢ ᱡᱚᱦᱟᱨ ᱜᱮ,
ᱦᱮᱸ ᱱᱟᱯᱟᱭ ᱵᱟᱲᱟ ᱜᱮᱛᱚ?
ᱦᱮᱸ ᱱᱟᱯᱟᱭ ᱵᱮᱲᱟ ᱜᱮ, ᱟᱵᱮᱱ ᱜᱮ ᱪᱮᱫ ᱞᱮᱠᱟ?
ᱦᱮᱸ ᱟᱹᱞᱤᱧ ᱦᱚᱸ ᱱᱟᱯᱟᱭ ᱜᱮ ᱾
ᱟᱪᱪᱷᱟ
ᱟᱨ ᱜᱚᱝᱠᱮ ᱫᱟᱜ ᱡᱟᱹᱲᱤ ᱠᱚ ᱪᱮᱫᱞᱮᱠᱟ ᱟᱯᱮ ᱥᱮᱫ?
ᱫᱟᱜ ᱡᱟᱹᱲᱤ ᱠᱚᱫᱚ ᱵᱟᱨᱯᱮ ᱫᱤᱱ ᱞᱟᱦᱟ ᱯᱮᱥᱮᱫᱟ ᱵᱟᱲᱟ ᱠᱮᱫᱟ ᱱᱮ ᱱᱤᱛᱚᱜ ᱫᱚ ᱦᱟᱭᱡ ᱛᱷᱤᱨ ᱦᱟᱛᱟᱲ ᱠᱟᱫᱟᱭ ᱾ ᱚᱱᱟ ᱡᱟᱦᱟᱸ ᱛᱤᱟᱹᱱᱤᱡ ᱫᱟᱜ ᱟᱵᱚᱱ ᱠᱟᱱᱟ ᱾
ᱚ ᱱᱚᱛᱮ ᱦᱚᱸ ᱫᱟᱜ ᱫᱚ ᱵᱟᱭ ᱫᱟᱜ ᱮᱫᱟ ᱟᱨ ᱪᱟᱨᱟ ᱠᱚᱵᱤᱱ ᱜᱤᱰᱤ ᱠᱮᱫᱟ ᱜᱚᱝᱠᱮ?
ᱦᱮᱸ ᱮᱨ ᱟᱯᱷᱚᱨ ᱫᱚ ᱦᱩᱭ ᱵᱟᱲᱟᱣ ᱟᱠᱟᱱᱟ, ᱟᱯᱮᱥᱮᱫ?
ᱚ, ᱦᱮᱸ ᱟᱞᱮ ᱥᱮᱫ ᱦᱚᱸ ᱾
ᱟᱪᱪᱷᱟ ᱴᱷᱤᱠ ᱜᱮᱭᱟ ᱛᱤᱥᱮ ᱫᱟᱜ ᱟᱵᱚᱱ ᱠᱟᱱᱟ ᱮᱱᱟ ᱛᱟᱹᱸᱜᱤ ᱛᱟᱲᱟ ᱞᱨᱮᱫᱚ ᱾
ᱦᱮᱸ ᱦᱮᱸ ᱜᱚᱝᱠᱮ ᱪᱟᱥ ᱵᱟᱫᱮ ᱟᱨᱚ ᱡᱟᱦᱟᱱᱟᱜ ᱠᱚᱵᱤᱱ ᱟᱨᱡᱟᱣ ᱠᱟᱫᱟ ᱥᱮ ᱪᱮᱫ?
ᱡᱟᱦᱟᱱᱟᱜ ᱥᱮᱭᱨᱚᱠᱚᱢ ᱫᱟ ᱵᱟᱹᱱᱩᱜ ᱦᱟᱛᱟᱲᱟ ᱾
ᱚ
ᱟᱫᱚ ᱟᱵᱮᱱ ᱜᱤ?
ᱟᱹᱞᱤᱧᱜᱮ ᱫᱚ ᱥᱚᱵᱽᱡᱤ ᱠᱚ ᱠᱟᱹᱴᱤᱡ ᱞᱤᱧ ᱵᱟᱹᱭᱥᱟᱹᱣ ᱠᱟᱫᱟ ᱾ ᱮᱠᱷᱚᱱ ᱟᱣᱹᱨᱤ ᱦᱳᱭᱳᱜᱼᱟ ᱦᱳᱭ ᱫᱚ ᱢᱟᱱᱮ ᱛᱳᱲᱡᱳᱲ ᱪᱟᱞᱟᱜ ᱠᱟᱱᱟ ᱦᱩᱸ ᱾
ᱟᱪᱪᱷᱟ
ᱠᱚᱸᱰᱷᱟ ᱠᱚ ᱠᱟᱹᱴᱤᱡ ᱨᱚᱦᱚᱭ ᱨᱮᱱᱟᱜ ᱪᱤᱱᱛᱟᱹ ᱵᱷᱟᱵᱱᱟ ᱦᱟᱛᱟᱣ ᱦᱳᱭᱳᱜ ᱠᱟᱱᱟ ᱛᱟᱦᱞᱮ ᱚᱱᱟ ᱫᱚᱢᱮ ᱞᱟᱴᱟ ᱢᱮᱱᱟᱜ ᱥᱮ ᱛᱟᱦᱞᱮ ᱚᱱᱟ ᱠᱚᱜᱮ ᱠᱟᱹᱴᱤᱡ ᱯᱚᱨᱤᱥᱠᱟᱨ ᱵᱟᱲᱟ ᱦᱩᱭᱩᱜ ᱠᱟᱱᱟ ᱾
ᱟᱪᱪᱷᱟ ᱟᱪᱪᱷᱟ ᱪᱷᱟ ᱡᱟᱜᱮ ᱚᱲᱟᱜ ᱨᱮ ᱚᱱᱮ ᱠᱚ ᱢᱮᱱᱟ ᱡᱟᱜᱮ ᱪᱟᱥ ᱞᱮᱠᱟᱱᱡ ᱫᱚ ᱡᱟᱜᱮ ᱡᱚᱢ ᱢᱟᱱᱮ ᱥᱮᱨᱯᱟ ᱧᱚᱜ ᱧᱟᱢᱚᱜᱼᱟ ᱾ ᱟᱨ ᱠᱤᱨᱤᱧ ᱛᱮᱫᱚ ᱛᱤᱱᱟᱹᱜ ᱮᱢ ᱠᱤᱨᱤᱧ ᱡᱚᱝᱟᱜᱼᱟ ᱵᱟᱝ ᱾
ᱦᱟᱸ ᱦᱟᱸ
ᱦᱮᱸ ᱚᱱᱟᱜᱮ ᱾
ᱛᱟᱞᱮ ᱜᱚᱝᱠᱮ ᱤᱭᱟᱹ ᱟᱢᱵᱟᱵᱚᱛᱤ ᱠᱚᱫᱚ ᱪᱮᱫ ᱠᱟ ᱯᱮ ᱢᱟᱱᱟᱣ ᱠᱮᱫᱟ?
ᱦᱮᱸ ᱟᱢᱵᱟᱵᱚᱛᱤ ᱠᱚᱫᱚ ᱵᱮᱥ ᱴᱷᱤᱠ ᱜᱮ ᱢᱟᱱᱟᱣ ᱵᱟᱲᱟ ᱦᱩᱭᱱᱟ ᱾ ᱟᱞᱮᱥᱮᱫ ᱫᱚ, ᱟᱯᱮ ᱥᱤ ᱜᱮ ᱟᱫᱚ ᱪᱮᱫ ᱞᱮᱠᱟ?
ᱦᱮᱸ ᱟᱞᱮ ᱥᱮᱫ ᱦᱚᱸ ᱱᱟᱯᱟᱭ ᱵᱟᱲᱟ ᱜᱮ ᱦᱩᱭ ᱱᱟ ᱾
ᱟᱪᱪᱷᱟ
ᱦᱩᱸ ᱟᱨ ᱛᱟᱦᱚᱞᱮ ᱜᱚᱝᱠᱮ ᱟᱯᱮᱥᱮᱫ ᱚᱱᱟ ᱯᱤᱞᱪᱩ ᱨᱟᱥᱟ ᱢᱟᱛᱠᱚᱢ ᱨᱮᱱᱟᱜ ᱦᱳᱭᱳᱜ ᱜᱮᱭᱟ ᱾
ᱦᱮᱸ ᱯᱤᱞᱪᱩ ᱨᱟᱥᱟ ᱢᱟᱛᱠᱚᱢ ᱨᱮᱱᱟᱜ ᱦᱩᱭᱩᱜ ᱜᱮᱭᱟ ᱦᱩᱭ ᱫᱚ ᱟᱞᱮᱥᱮᱫ ᱫᱚ ᱾
ᱚᱻ ᱢᱟᱛᱠᱚᱢ ᱫᱟᱨᱮ ᱠᱚ ᱢᱮᱱᱟᱜ ᱛᱟᱯᱮᱭᱟ?
ᱱᱚᱜᱼᱚᱭ ᱟᱹᱰᱤ ᱮᱠᱫᱚᱢ ᱵᱤᱨ ᱫᱷᱟᱨᱮ ᱨᱤᱜᱤ ᱢᱮᱱᱟᱜ ᱞᱮᱭᱟ ᱾
ᱚ, ᱛᱟᱨᱮ
ᱵᱤᱨ ᱡᱟᱯᱟᱜ ᱨᱮᱜᱮ, ᱦᱮᱸ ᱵᱮᱱᱟᱣ ᱫᱚ ᱵᱮᱱᱟᱣ ᱵᱟᱲᱟ ᱜᱮ ᱾
ᱚ ᱦᱚᱸ, ᱛᱟ ᱛᱟᱞᱮ ᱪᱮᱠᱟ ᱠᱟᱛᱮ ᱵᱤᱱ ᱵᱮᱱᱟᱣᱟ?
ᱵᱮᱱᱟᱣ ᱫᱚ ᱚᱱᱮ ᱪᱮᱫ ᱞᱮᱠᱟ ᱠᱟᱛᱮ ᱚᱱᱮ ᱥᱮᱨᱮᱧ ᱞᱟᱹᱰᱩ ᱢᱮᱥᱟᱭ ᱦᱩᱭᱩᱜᱼᱟ ᱥᱮᱨᱮᱧ ᱞᱟᱹᱰᱩ ᱥᱮᱨᱮᱧ ᱞᱟᱹᱰᱩ ᱥᱮᱨᱮᱧ ᱞᱟᱹᱰᱩ ᱥᱟᱶᱛᱮ ᱟᱻᱜᱩᱲ ᱜᱚᱛᱚᱢ ᱠᱚ ᱚᱱᱟ ᱠᱚ ᱛᱷᱚᱲᱟ ᱪᱟᱰᱩ ᱠᱟᱜ ᱦᱩᱭᱩᱜᱼᱟ ᱾
ᱦᱮᱸ
ᱢᱚᱸᱬᱮ ᱢᱟᱸᱦᱟ ᱫᱷᱟᱹᱵᱤᱡ ᱾
ᱦᱮᱸ
ᱤᱱᱟᱹ ᱤᱱᱟᱹ ᱯᱚᱨᱮ ᱟᱫᱚ ᱢᱚᱸᱬᱮ ᱢᱟᱸᱦᱟ ᱟᱹᱣᱨᱤ ᱠᱩᱞᱟᱹᱜ ᱛᱮ‌ ᱢᱟᱱᱮ ᱯᱮ ᱢᱟᱦᱟ ᱵᱷᱤᱛᱤᱨ ᱨᱤᱜᱮ ᱚᱱᱟ ᱡᱟᱦᱟᱸ ᱫᱚ ᱚᱱᱟ ᱤᱡᱟᱹ ᱢᱟᱛᱠᱚᱢ ᱚᱱᱟ ᱡᱟ ᱜᱤ ᱢᱤᱫ ᱪᱩᱯᱩᱫ ᱜᱟᱱ, ᱢᱟᱛᱠ ᱠᱚᱢ ᱨᱚᱦᱚᱲ ᱟᱛᱮ ᱚᱱᱟ ᱢᱤᱫ ᱪᱩᱯᱩᱫ ᱜᱟᱱ ᱚᱱᱟ ᱪᱟᱰᱳᱣᱟᱜ ᱦᱩᱭᱩᱜᱼᱟ ᱤᱸᱰᱮᱠᱷᱟᱡ ᱚᱱᱟ ᱴᱮᱥᱴ ᱟᱞᱟᱫᱟ ᱢᱚᱸᱡᱽ ᱢᱟᱱᱮ ᱢᱟᱛᱠᱚᱢ ᱨᱮᱱᱟᱜ ᱵᱮᱱᱟᱜᱼᱟ ᱤᱱᱟᱹ ᱾ ᱚᱱᱮ ᱚᱱᱠᱟ ᱟᱨᱟᱜ ᱟᱨ ᱟᱫᱚᱢ ᱠᱩᱡ ᱫᱚ ᱢᱟᱱᱮ ᱪᱚᱵᱽᱵᱤᱥ ᱜᱷᱚᱱᱴᱟᱭ ᱫᱟᱠᱚ ᱾ ᱨᱟᱱ ᱞᱟᱜᱟᱣ ᱠᱟᱛᱮᱫ ᱚᱱᱟ ᱫᱚ ᱟᱫᱚ ᱦᱚᱲᱢᱚ ᱡᱳᱨ ᱨᱮᱫᱚ ᱚᱱᱟ ᱫᱚ ᱦᱚᱲᱢᱚ ᱠᱚ ᱵᱮᱥ ᱵᱟᱭ ᱛᱟᱦᱮᱸ ᱚᱱᱟ ᱫᱚ ᱾ ᱪᱚᱵᱵᱤᱥ ᱜᱷᱚᱱᱴᱟ ᱨᱮᱱᱟᱜ ᱫᱚ ᱾
ᱢᱟᱱᱮ ᱚᱱᱟ ᱡᱟᱦᱟᱸ ᱨᱟᱱ ᱠᱚ ᱜᱚᱝᱠᱮ ᱡᱟᱦᱟᱸ ᱠᱚ ᱢᱮᱥᱟᱣᱟᱜ ᱠᱟᱱᱟ ᱚᱱᱟ ᱫᱚ ᱟᱹᱰᱤ ᱛᱟᱲᱟᱛᱟᱹᱲᱤ ᱦᱩᱭᱩᱜᱼᱟ ᱥᱮ ᱪᱮᱫ?
ᱚᱱᱟ ᱫᱚ ᱟᱹᱰᱤ ᱮᱠᱫᱚᱢ ᱫᱚᱢᱮ ᱮᱠᱫᱚᱢ ᱢᱟᱱᱮ ᱪᱚᱵᱽᱵᱤᱥ ᱜᱷᱚᱱᱴᱟ, ᱛᱮᱸᱦᱮᱧ ᱥᱮᱛᱟᱜ ᱨᱮᱵᱮᱱ ᱞᱟᱜᱟᱣ ᱠᱮᱫᱟ ᱜᱟᱯᱟ ᱟᱵᱮᱱ ᱚᱱᱟ ᱥᱮᱛᱟᱜ ᱥᱮᱫ ᱵᱮᱱ ᱵᱮᱱᱟᱣ ᱵᱮᱱ ᱮᱦᱚᱵᱚᱜᱼᱟ ᱾
ᱚ ᱾
ᱟᱫᱚ ᱚᱱᱟ ᱵᱮᱱ ᱧᱩ ᱞᱮᱠᱷᱟᱱ ᱫᱚ ᱟᱫᱚ ᱟᱵᱮᱱ ᱫᱚ ᱦᱚᱲᱢᱚ ᱡᱤᱣᱤ ᱫᱚ ᱵᱮᱥ ᱫᱚ ᱵᱟᱭ ᱫᱚᱦᱚᱭ ᱛᱟᱵᱮᱱᱟ ᱤᱱᱟᱹ ᱜᱤ ᱾
ᱦᱮᱸ ᱦᱮᱸ ᱾ ᱛᱟᱦᱞᱮ ᱜᱚᱝᱠᱮ ᱤᱭᱟᱹ ᱢᱟᱱᱮ ᱟᱹᱠᱷᱨᱤᱧ ᱜᱮᱭᱟᱵᱤᱱ ᱚᱱᱟ ᱤᱭᱟᱹ ᱯᱚᱠᱷᱨᱚ ᱵᱮᱱᱟᱣ ᱠᱟᱛᱮᱫ?
ᱮᱠᱷᱨᱤᱧ ᱫᱚ ᱵᱟᱞᱤᱧ ᱮᱠᱷᱟᱨᱤᱧ ᱚᱱᱟᱮ᱾ ᱞᱚᱠᱰᱟᱣᱩᱱ ᱥᱩᱚᱢᱚᱭ ᱟᱠᱷᱨᱤᱧ ᱦᱩᱭ ᱞᱮᱱᱟ, ᱩᱱ ᱥᱚᱢᱚᱭ ᱫᱚ ᱫᱚᱢᱮ ᱮᱴᱠᱮᱴᱚᱬᱮ ᱯᱟᱲᱟᱣ ᱞᱮᱱᱟ ᱛᱚ ᱴᱟ ᱠᱟᱹᱣᱰᱤ ᱨᱮᱱᱟᱜ᱾
ᱦᱮᱸ ᱦᱮᱸ
ᱟᱫᱚ ᱩᱱ ᱥᱳᱢᱟᱹᱭ ᱜᱮ ᱛᱷᱚᱲᱟ ᱚᱱ ᱚᱠᱚᱱᱛᱮ ᱡᱟᱜᱮ᱾ ᱟᱱᱮᱡᱷᱩ ᱠᱚ ᱢᱮᱱ ᱞᱮᱠᱟ ᱦᱟᱛ ᱠᱷᱚᱨᱪᱟ ᱡᱟᱜᱮ ᱥᱩᱱᱩᱢ ᱵᱩᱞᱩᱝ ᱩᱛᱩ ᱛᱮ ᱠᱚ ᱚᱱᱟ᱾ ᱩᱱ ᱥᱚᱢᱚᱭ ᱜᱮ ᱛᱷᱚᱲᱟ ᱠᱚᱨᱟᱣ ᱦᱩᱭ ᱞᱮᱱᱟ, ᱟᱫᱚ ᱮᱢᱱᱤ ᱫᱚ ᱵᱟᱝ ᱟᱫᱚ ᱩᱱ ᱥᱚᱢᱚᱭ ᱜᱮ᱾ ᱡᱟᱜᱮ ᱠᱚᱨᱟᱣ ᱵᱟᱲᱟ ᱦᱩᱭ ᱞᱮᱱᱟ᱾
ᱚ ᱜᱚᱝᱠᱮ ᱛᱟᱦᱚᱞᱮ ᱤᱭᱟᱹ ᱦᱮᱸ ᱞᱟᱹᱭ ᱵᱤᱱ᱾
ᱮᱢᱱᱤ ᱫᱚ ᱵᱟᱝ ᱠᱚᱨᱟᱣ ᱦᱩᱭᱩᱜᱼᱟ ᱢᱟᱱᱮ ᱡᱟᱸᱦᱟ ᱟᱵᱚ ᱯᱚᱨᱚᱵᱽ ᱯᱩᱱᱟᱹᱭ ᱠᱚᱨᱮ ᱡᱟᱜᱮ᱾ ᱦᱟᱱᱟᱴᱟᱜ ᱟᱵᱚᱣᱟᱜ ᱢᱚᱴᱟᱣᱟᱜ᱾
ᱦᱮᱸ ᱦᱮᱸ
ᱚᱱᱟᱴᱟᱜ ᱟᱨ ᱱᱚᱣᱟᱴᱟᱜ ᱫᱚ ᱵᱟᱝ ᱢᱟᱛᱠᱚᱢ ᱨᱮᱱᱟᱜ ᱫᱚ ᱵᱟᱝ ᱤᱭᱟᱹ ᱦᱩᱭᱩᱜᱼᱟ ᱚᱱᱟ ᱫᱚ᱾ ᱚᱱᱟ ᱫᱚ ᱩᱱ ᱥᱩᱢᱟᱹᱭ ᱠᱚᱨᱟᱣ ᱦᱩᱭᱱᱟ ᱱᱤᱛᱚᱜ ᱫᱚ ᱵᱟᱢ ᱫᱚᱦᱚ ᱜᱮᱭᱟ ᱚᱱᱟ ᱫᱚ᱾
ᱚᱻᱚ ᱛᱟᱦᱚᱞᱮ ᱚᱱᱟ ᱤᱫᱤ ᱠᱟᱛᱮᱜ ᱜᱚᱢᱠᱮ ᱡᱮ ᱚᱱᱟ᱾ ᱡᱩᱫᱤ ᱢᱟᱱᱮ ᱪᱟᱹᱞᱩ ᱵᱚᱱ ᱫᱚᱦᱚᱭᱟ ᱚᱱᱟ᱾ ᱢᱟᱱᱮ ᱵᱟᱹᱲᱤᱡ ᱥᱮᱡ ᱦᱚᱸ ᱦᱩᱭᱩᱜᱭᱜᱼᱟ ᱥᱮ ᱮᱠᱴᱩ, ᱪᱮᱫᱠᱟ ᱵᱚᱱ ᱪᱤᱱᱛᱟᱹ ᱵᱷᱟᱵᱽ ᱱᱟᱭᱮᱫᱟ?
ᱚᱠᱟᱴᱟᱜ ᱚᱱᱟ?
ᱦᱮᱸ ᱦᱮᱸ ᱡᱩᱫᱤ ᱦᱮᱸ ᱦᱮᱸ ᱢᱟᱱᱮ ᱡᱩᱫᱤ᱾ ᱚᱱᱟ ᱡᱟᱸᱦᱟ ᱤᱭᱟᱹ ᱢᱟ ᱯᱟᱹᱭᱨᱟᱹ ᱤᱭᱟᱹ ᱞᱤᱧ ᱞᱟᱹᱭᱟ ᱯᱤᱞᱪᱩ ᱨᱟᱥᱟ᱾
ᱦᱮᱸ
ᱚᱱᱟ ᱡᱩᱫᱤ ᱚᱛᱤᱨᱤᱠᱛᱚ ᱵᱮᱵᱚᱦᱟᱨ ᱟᱵᱚᱱ ᱠᱤ ᱤᱭᱟᱹ ᱚᱱᱟ ᱫᱚ᱾ ᱟᱪᱪᱷᱟᱢ ᱢᱟᱱᱮ ᱠᱷᱟᱨᱟᱯ ᱥᱮᱫ ᱜᱮ ᱪᱟᱞᱟᱜᱼᱟ, ᱦᱮᱸ ᱥᱮ ᱵᱟᱝ ᱾
ᱵᱟᱝ ᱦᱚ ᱚᱛᱤᱨᱤᱠᱛᱚ ᱫᱚ ᱢᱟᱱᱮ ᱚᱱᱮ ᱠᱚ ᱢᱮᱱ ᱞᱮᱠᱟᱟᱱ ᱠᱷᱟᱨᱟᱯ ᱜᱮᱭᱟ ᱮᱛᱮᱝ ᱵᱟᱲᱟᱭ ᱠᱟᱛᱮ ᱜᱮ ᱡᱩᱫᱤ᱾ ᱠᱷᱟᱨᱟᱯ ᱵᱚᱱ ᱠᱟᱹᱢᱤᱭᱟᱛᱮ ᱟᱵᱚᱣᱟᱜ ᱟᱵᱚᱣᱟᱜ ᱵᱟᱹᱲᱤᱡ ᱜᱮ ᱦᱩᱭᱩᱜᱼᱟ, ᱟᱫᱚ ᱢᱤᱫᱴᱮᱡ᱾ ᱱᱤᱡᱮᱨᱟᱜ ᱟᱢᱟᱜ ᱦᱚᱲᱢᱚᱨᱮ ᱚᱱᱟᱢ ᱟᱫᱮᱨ ᱡᱚᱱᱟᱜᱼᱟ᱾
ᱦᱩᱸ ᱦᱩᱸ
ᱟᱞᱮ ᱡᱟᱦᱟᱸ ᱡᱟᱦᱟᱸ ᱫᱚ ᱫᱚᱨᱠᱟᱨᱟᱢᱟ ᱟᱢ᱾ ᱢᱤᱫ ᱯᱷᱩᱲᱩᱜ ᱥᱮ ᱵᱟᱨ ᱯᱷᱩᱲᱩᱜ ᱯᱮ ᱯᱷᱩᱲᱩᱜ ᱟᱨ ᱚᱱᱟ ᱠᱷᱚᱝ ᱵᱟᱹᱲ ᱛᱤ ᱞᱮᱠᱷᱟᱡ ᱫᱚ ᱟᱫᱚ ᱟᱢᱟᱜ ᱦᱚᱲᱢᱚ ᱫᱚ ᱵᱮᱥ ᱫᱚ ᱵᱟᱭ ᱫᱚᱦᱚᱭᱟ ᱛᱚ᱾ ᱩᱱᱤ ᱫᱚ ᱟᱭᱟᱜ ᱠᱟᱹᱢᱤᱭ ᱠᱟᱹᱢᱤᱭᱟ ᱵᱟᱝ᱾
ᱦᱩᱸ
ᱟᱵᱮᱱ ᱟᱵᱮᱱ ᱵᱮᱱ ᱵᱷᱚᱨᱟᱣ ᱟᱠᱟᱟᱜᱼᱟ, ᱢᱤᱫᱴᱮᱱ ᱟᱵᱮᱱᱟᱜ ᱞᱟᱡ ᱨᱮᱵᱮᱱ ᱵᱷᱚᱨᱟᱣ ᱟᱠᱟᱟᱜᱼᱟ᱾ ᱛᱷᱟᱦᱞᱮ ᱩᱱᱤ ᱫᱚ ᱵᱮᱥ ᱫᱚ ᱵᱟᱭ᱾ ᱩᱱᱤᱭᱟᱜ ᱩᱱᱤᱭᱟᱜ ᱟᱭᱟᱜ ᱡᱟᱸᱦᱟ ᱡᱮᱴᱚᱠ ᱛᱟᱭ ᱠᱟᱹᱢᱤ ᱚᱱᱟ ᱫᱚ ᱩᱱ ᱟᱡ ᱯᱩᱨᱟᱹᱣ ᱠᱟᱹᱢᱤᱭᱟᱭ᱾
ᱦᱮᱸ ᱮᱸ
ᱪᱟᱦᱮ ᱫᱟᱦᱟ ᱡᱟᱸᱦᱟ ᱴᱷᱮᱱ ᱜᱮ ᱫᱟᱜ ᱵᱮᱱ ᱢᱮᱥᱟᱞᱟᱜᱼᱟ
ᱟᱫᱚ ᱚᱱᱟᱜᱮ ᱟᱫᱚ ᱚᱱᱟ ᱢᱟᱱᱮ ᱱᱤᱡᱮᱨᱟᱜ ᱫᱷᱮᱭᱟᱱ ᱫᱚᱦᱚ ᱠᱟᱛᱮ ᱜᱮ ᱚᱱᱟ ᱫᱚ ᱠᱚᱨᱟᱣ ᱦᱩᱭᱩᱜᱼᱟ᱾ ᱡᱟᱜᱮ ᱚᱱᱟ ᱠᱚ ᱢᱮᱱ ᱞᱮᱠᱷᱟᱱᱡ ᱪᱚᱰᱚᱨ ᱥᱟᱹᱨᱤᱡ ᱮ ᱚᱱᱠᱟᱜᱮ᱾
ᱦᱩᱸ ᱦᱩᱸ ᱦᱩᱸ ᱛᱟᱦᱚᱞᱮ ᱜᱚᱝᱠᱮ ᱤᱭᱟᱹ ᱵᱟᱸᱦᱟ ᱢᱟᱜ ᱢᱚᱬᱮ ᱠᱚ ᱦᱩᱭᱩᱜ ᱜᱮᱭᱟ ᱟᱯᱮ ᱥᱮᱫ?
ᱦᱮᱸ ᱵᱟᱦᱟ ᱠᱚᱫᱚ ᱦᱩᱭᱩᱜ ᱜᱮᱭᱟ ᱢᱟᱜ ᱢᱚᱬᱮ ᱫᱚ ᱟᱞᱮ ᱥᱮᱫ ᱫᱚ᱾ ᱵᱟᱝ ᱦᱩᱭᱩᱜ
ᱚᱻᱚ
ᱦᱩᱸ
ᱛᱟᱞᱮ ᱵᱟ ᱦᱟᱸ ᱦᱟᱸ ᱪᱮᱫ ᱞᱮᱠᱟ ᱵᱷᱟᱵ ᱛᱮᱯᱮ ᱠᱚᱨᱟᱣᱟ ᱠᱟᱹᱴᱤᱡ ᱢᱟᱱᱮ ᱞᱟᱹᱭ ᱵᱤᱱ ᱥᱮ?
ᱵᱟᱦᱟ ᱫᱚ ᱠᱚᱨᱟᱣ ᱵᱚᱞᱛᱮ ᱫᱚ ᱚᱱᱮ ᱱᱤᱛᱳᱨ‌ ᱫᱚ ᱩᱱᱠᱩ ᱵᱟᱨᱦᱮ ᱠᱷᱚᱱᱟᱜ ᱡᱟᱦᱟᱸ ᱫᱚ ᱩᱱᱠᱩ ᱮᱱᱮᱡ ᱠᱩᱡ ᱟᱹᱜᱩ ᱦᱩᱭᱩᱜ ᱠᱟᱱᱟ ᱩᱱᱠᱩ ᱰᱟᱱᱴᱟ ᱫᱚᱱ ᱯᱟᱴᱤ ᱾
ᱦᱩᱸ ᱾
ᱟᱫᱚ ᱵᱮᱥ ᱩᱱ ᱥᱩᱢᱟᱹᱭ ᱫᱚ ᱢᱟᱱᱮ ᱵᱮᱥ ᱡᱟᱠ ᱡᱚᱢᱚᱠ ᱧᱚᱜ ᱜᱮ ᱦᱩᱭᱩᱜᱼᱟ ᱾ ᱟᱨ ᱮᱭᱥᱮ ᱫᱚ ᱢᱟᱱᱮ ᱵᱟᱦᱟ ᱟᱛᱟᱝ ᱫᱟᱨᱟᱢ ᱠᱚᱜᱮ ᱢᱟᱱᱮ ᱟᱛᱩ ᱨᱮ ᱢᱟᱱᱮ ᱡᱟᱦᱮᱨ ᱪᱟᱞᱟᱣ ᱠᱟᱛᱮᱫ ᱩᱱ ᱥᱚᱢᱚᱭ ᱟᱫᱚ ᱡᱚᱛᱚ ᱜᱮ ᱾ ᱡᱚᱛᱚ ᱢᱟᱱᱮ ᱜᱚᱜᱚ ᱛᱟᱠᱚ ᱵᱟᱵᱟ ᱛᱟᱠᱚ ᱡᱚᱛ ᱡᱚᱛᱚ ᱢᱮᱥᱟ ᱠᱟᱛᱮ ᱜᱮ ᱵᱮᱥ ᱟᱹᱰᱤ ᱡᱟᱠ ᱡᱚᱢᱚᱠ ᱜᱮ ᱠᱚᱨᱟᱣ ᱦᱩᱭᱩᱜᱼᱟ ᱦᱩᱸ ᱾
ᱦᱩᱸ ᱾
ᱟᱨ ᱟᱯᱮ ᱥᱮᱫ ᱫᱚ ᱪᱮᱫ ᱞᱮᱠᱟ ᱵᱟᱦᱟ ᱠᱚᱢᱟ ᱾
ᱦᱮᱸ ᱜᱚᱝᱠᱮ ᱟᱞᱮ ᱥᱮᱫ ᱦᱚᱸ ᱢᱟᱱᱮ ᱡᱟᱠ ᱡᱚᱢᱚᱠ ᱜᱮ ᱦᱳᱭᱳᱜᱼᱟ ᱾ ᱢᱟᱱᱮ ᱟᱹᱵᱤᱱ ᱡᱚᱢᱚᱱ ᱵᱤᱱ ᱞᱟᱹᱭ ᱠᱮᱫᱟ ᱴᱷᱤᱠ ᱚᱱᱠᱟᱜ ᱜᱮ ᱦᱩᱭᱩᱜᱼᱟ, ᱢᱟᱱᱮ ᱡᱮ ᱟᱞᱟᱫᱟ ᱚᱱᱠᱟ ᱫᱚ ᱵᱟᱝ ᱴᱷᱤᱠ ᱟᱪᱷᱮ, ᱮᱸ ᱚᱱᱠᱟ ᱵᱷᱟᱵ ᱛᱮᱜᱮ ᱦᱩᱭᱩᱜᱼᱟ ᱞᱟᱦᱟᱛᱮ ᱢᱟᱱᱮ ᱛᱮᱠᱮ ᱥᱚᱵᱚᱜ ᱦᱩᱭᱩᱜᱼᱟ ᱞᱟᱦᱟ ᱫᱤᱱᱛᱮ ᱾ ᱤᱭᱟᱹ ᱠᱟᱛᱮᱜ ᱛᱟᱨᱯᱚᱨᱮ ᱚᱱᱟ ᱯᱚᱨᱮ ᱫᱤᱱ ᱛᱚ ᱟᱫᱚ ᱱᱟᱭᱠᱮ ᱚ ᱢᱟᱱᱮ ᱨᱩᱢ ᱰᱟᱠᱟᱣ ᱦᱩᱭᱩᱜᱼᱟ ᱟᱹᱭᱩᱵ ᱵᱮᱲᱟ ᱩᱢ ᱩᱢ ᱤᱭᱟᱹ ᱧᱤᱫᱟᱹ ᱾
ᱢᱮᱨᱮ ᱥᱮ ᱵᱟᱫ ᱠᱤᱭᱟ ᱦᱩᱸᱻ
ᱠᱷᱟᱱ ᱢᱟᱱᱮ ᱨᱩᱢ ᱰᱟᱠᱟᱣ ᱦᱩᱭᱩᱜᱼᱟ ᱧᱤᱫᱟᱹ ᱵᱮᱲᱟ ᱛᱟᱯᱚᱨᱮ ᱱᱟᱭ ᱠᱮ ᱚᱱᱟ ᱡᱩᱫᱤ ᱵᱟᱹᱲᱤᱡ ᱯᱟᱹᱲᱤᱡ ᱠᱚ ᱠᱤᱪᱷᱩ ᱛᱟᱦᱮᱱᱟ ᱡᱟᱦᱮᱨ ᱠᱚᱨᱮᱱᱟᱜ ᱡᱟᱦᱟᱱᱟᱜ ᱜᱮ ᱦᱮᱸ ᱦᱚᱭ ᱦᱤᱥᱤᱫ ᱤᱭᱟᱹ ᱠᱚ ᱛᱟᱦᱚᱞᱮ ᱚᱱᱟ ᱞᱟᱹᱭᱛᱮ ᱠᱤᱪᱷᱩ ᱩᱱᱜᱮ ᱵᱚᱸᱜᱟ ᱵᱩᱨᱩ ᱠᱚ ᱥᱚᱛᱚᱨ ᱠᱚ ᱟᱱᱤᱡ ᱟ ᱡᱮ ᱱᱚᱣᱟ ᱫᱚ ᱱᱚᱝᱠᱟ ᱵᱷᱩᱞ ᱦᱩᱭ ᱠᱟᱱᱟ ᱠᱟᱹᱴᱤᱡ ᱱᱚᱣᱟ ᱫᱚ ᱱᱚᱣᱟ ᱥᱚᱴᱷᱤᱠ ᱤᱭᱟᱹᱭ ᱛᱟᱵᱚᱱ ᱯᱮ ᱴᱷᱤᱠ ᱟᱪᱷᱮ ᱾ ᱛᱟᱨᱯᱚᱨᱮ ᱯᱚᱨᱮᱨ ᱫᱤᱱ ᱟᱫᱚ ᱱᱟᱭᱠᱮ ᱥᱮᱛᱟᱜ ᱵᱟᱦᱟᱲᱟᱜ ᱡᱚᱛᱚ ᱥᱟᱢᱴᱟᱣ ᱠᱟᱛᱮ ᱡᱚᱛᱚ ᱟᱛᱳ ᱠᱚ ᱵᱟᱵᱚ ᱵᱟᱵᱟ ᱜᱚᱜᱚ ᱛᱟᱠᱚ ᱡᱷᱚᱛᱚ ᱠᱚ ᱪᱟᱞᱟᱜᱼᱟ ᱾ ᱪᱟᱞᱟᱣ ᱠᱟᱛᱮ ᱱᱟᱭᱠᱮ ᱠᱚ ᱤᱫᱤ ᱦᱚᱴᱚ ᱠᱟᱭᱟᱸ ᱾ ᱱᱟᱭᱠᱮ ᱚᱲᱟᱜ ᱯᱨᱚᱛᱷᱚᱢ ᱠᱚ ᱪᱟᱞᱟᱜᱼᱟ ᱛᱟᱯᱚᱨᱮ ᱟᱫᱚ ᱚᱸᱰᱮ ᱦᱚᱸ ᱵᱚᱸᱜᱟ ᱵᱩᱨᱩ ᱟᱲᱜᱚ ᱠᱟᱛᱮᱫ ᱟᱫᱚ ᱡᱟᱦᱮᱨ ᱥᱮᱫ ᱠᱚ ᱪᱟᱞᱟᱜᱼᱟ ᱾ ᱡᱟᱦᱮᱨ ᱥᱮᱫ ᱪᱟᱞᱟᱣ ᱠᱟᱛᱮᱫ ᱟᱫᱚ ᱮᱸ ᱱᱟᱭᱠᱮ ᱠᱚ ᱤᱫᱤ ᱦᱚᱴᱚ ᱠᱟᱭᱟ ᱟᱫᱚ ᱯᱩᱡᱟᱹ ᱯᱟᱥ ᱥᱟ ᱦᱩᱭᱩᱜᱼᱟ ᱟᱫᱚ ᱡᱮᱢᱚᱱ, ᱯᱩᱡᱟᱹ ᱯᱟᱥᱟ ᱟᱵᱤᱱ ᱵᱮᱱ ᱞᱟᱹᱭ ᱠᱮᱫᱟ ᱚᱱᱠᱟ ᱜᱮ ᱟᱫᱚ ᱯᱩᱡᱟᱹ ᱯᱟᱥᱟ ᱦᱩᱭᱩᱜᱼᱟ᱾
ᱟᱪᱪᱷᱟ᱾
ᱦᱩᱸ,
ᱟᱨ ᱡᱟᱦᱟᱱᱟᱜ ᱯᱨᱳᱜᱨᱟᱢ ᱠᱚ ᱡᱟᱦᱟᱱᱟᱜ ᱥᱮᱨᱚᱠᱚᱢ,
ᱦᱮᱸ ᱯᱨᱳᱜᱨᱟᱢ ᱫᱚ, ᱵᱟ ᱟᱵᱚ ᱟᱵᱚᱣᱟᱜ ᱜᱮ ᱡᱟ ᱯᱨᱳᱜᱨᱟᱢ ᱫᱚ ᱯᱟᱛᱟ ᱮᱱᱮᱜ ᱠᱚ ᱦᱩᱭᱩᱜᱼᱟ᱾ ᱴᱷᱤᱠ ᱟᱪᱮ ᱚᱱᱟ ᱤᱭᱟᱹ ᱟᱭᱩᱵ ᱵᱮᱲᱟ,
ᱟᱪᱪᱷᱟ ᱪᱪᱷᱟ᱾
ᱮ ᱯᱨᱟᱭᱤᱡᱽ ᱠᱚᱞᱮ ᱫᱚᱦᱚ ᱵᱟᱲᱟᱭ ᱜᱮᱭᱟ ᱡᱟᱦᱟᱸᱭ ᱢᱚᱴᱟᱢᱩᱴᱤ ᱯᱷᱟᱥᱴ ᱯᱷᱴᱚᱜᱼ ᱟᱭ ᱦᱮᱸ ᱵᱷᱟᱜᱮ ᱮᱱᱮᱜ ᱫᱟᱲᱮᱭᱟᱜᱼ ᱟᱭ ᱠᱤ ᱞᱟᱪᱚᱱᱤᱭᱟᱹ ᱡᱟᱦᱟᱸᱭ ᱵᱷᱟᱜᱮ, ᱢᱟᱫᱟᱹᱲᱤᱭᱟᱹ ᱠᱚᱦᱚᱸ ᱡᱟᱦᱟᱸᱭ ᱵᱷᱟᱜᱮ ᱨᱩ ᱫᱟᱲᱮᱭᱟᱜᱼ ᱟᱭ ᱠᱤ ᱴᱷᱮᱭᱚᱝ ᱠᱚ ᱡᱟᱦᱟᱸᱭ ᱵᱷᱟᱜᱮ ᱨᱩᱭᱫᱟᱭ᱾ ᱚᱱᱠᱟᱛᱮ ᱯᱨᱟᱭᱤᱡᱽ ᱥᱮ ᱮᱢᱟᱭᱟᱞᱮ᱾
ᱦᱮᱸ ᱦᱮᱸ ᱦᱮᱸ᱾
ᱚᱱᱠᱟ ᱤᱭᱟᱹ ᱛᱮᱜᱮ ᱟᱫᱚ ᱮᱠᱴᱩ ᱯᱷᱩᱨᱛᱤ ᱧᱚᱜ, ᱦᱩᱭᱩᱜᱼᱟ ᱡᱟᱠ ᱡᱚᱢᱚᱠ ᱧᱚᱜ ᱜᱮ᱾ ᱟᱫᱚ ᱜᱚᱝᱠᱮ ᱟᱞᱮ ᱫᱚ ᱢᱟᱱᱮ ᱡᱮᱦᱤᱞᱳᱜ ᱱᱟᱭᱠᱮ ᱞᱮ ᱤᱫᱤ ᱦᱚᱴᱚ ᱠᱟᱭᱟ ᱩᱱ ᱦᱤᱞᱳᱜ ᱫᱚ ᱵᱟᱞᱮ ᱦᱤᱡᱩᱜᱼᱟ ᱚᱱᱟ, ᱚᱱᱟ ᱧᱤᱫᱟᱹ ᱫᱚᱞᱮ ᱚᱸᱰᱮ ᱜᱮᱞᱮ ᱟᱸᱜᱟᱭᱟ ᱛᱟᱯᱚᱨᱮ ᱫᱚᱥᱟᱨ ᱫᱤᱱ, ᱱᱚᱝᱠᱟᱱ ᱴᱟᱭᱤᱢ ᱜᱮ ᱟᱫᱚ ᱱᱟᱭᱠᱮ ᱞᱮ ᱟᱹᱜᱩᱭᱜᱮᱭᱟ᱾ ᱦᱩᱸ ᱟᱫᱚ ᱟᱭᱢᱟ ᱠᱚᱠᱚ ᱜᱚᱝᱠᱮ ᱟᱭᱢᱟ, ᱠᱚ ᱦᱤᱡᱩᱜᱼᱟ ᱥᱮ ᱤᱭᱟᱹ ᱢᱟᱱᱮ ᱵᱟᱭᱨᱮ ᱠᱷᱚᱱᱟᱜ ᱢᱟᱹᱱᱥᱤᱠ ᱠᱚ ᱦᱤᱡᱩᱜ ᱟᱠᱚ᱾ ᱡᱟᱦᱟᱸ ᱠᱚᱞᱟ ᱞᱟᱦᱟ ᱫᱤᱱ ᱠᱚ ᱢᱟᱹᱱᱚᱥᱤᱠ ᱠᱚ ᱦᱚᱴᱚ ᱠᱟᱜᱼᱟ ᱥᱮ ᱟᱫᱚ ᱡᱟᱦᱟᱸᱭ ᱮᱠᱴᱩ ᱨᱮᱡᱟᱞᱴ ᱠᱚ ᱧᱟᱢ, ᱛᱟᱦᱚᱞᱮ ᱩᱱᱠᱩ ᱜᱮ,
ᱦᱮᱸ ᱦᱮᱸ ᱩᱱᱠᱩ ᱟᱠᱚᱣᱟᱜ ᱠᱟᱹᱢᱤ ᱠᱚ ᱪᱮᱫᱞᱮᱠᱟ ᱪᱮᱫᱠᱚ ᱢᱮᱱ ᱵᱟᱲᱟ ᱦᱚᱴᱚ ᱠᱟᱫᱟ ᱚᱱᱟ ᱠᱚ ᱮᱢᱴᱚ ᱠᱟᱜᱼᱟ ᱦᱮᱸ ᱴᱷᱤᱠ᱾
ᱦᱩᱸ ᱦᱩᱸ ᱦᱩᱸ᱾ ᱚᱱᱠᱟ ᱤᱭᱟᱹ ᱜᱮ ᱦᱩᱭᱩᱜᱼᱟ᱾ ᱟᱫᱚ ᱚᱱᱠᱟ ᱚᱱᱟ ᱢᱚᱴᱟ ᱡᱟᱦᱟᱸ ᱤᱭᱟᱹ ᱵᱤᱱ ᱞᱟᱹᱭ ᱠᱮᱫᱟ, ᱟᱵᱚᱣᱟᱜ ᱡᱟᱦᱟᱸ ᱢᱚᱛᱟ ᱦᱟᱨᱛᱟ ᱛᱟᱦᱚᱞᱮ ᱚᱱᱟ ᱫᱚ ᱟᱯᱮᱥᱮᱫ ᱫᱚ ᱛᱤᱱᱟᱹᱜ ᱠᱟᱛᱮᱫ ᱠᱤᱞᱳ ᱠᱚ ᱤᱭᱟᱹ ᱦᱟᱛᱟᱣ ᱫᱟ᱾
ᱢᱚᱴᱟ ᱦᱟᱨᱛᱟ ᱵᱚᱞᱛᱮ ᱩᱱᱟᱹ ᱦᱮᱸᱫᱮᱣᱟᱜ ᱛᱚ᱾
ᱦᱮᱸ ᱦᱮᱸ ᱦᱮᱸ᱾
ᱟᱞᱮ ᱥᱮᱫ ᱫᱚ ᱫᱟᱢ ᱱᱤᱛᱚᱜ ᱫᱚ ᱟᱹᱰᱤ ᱵᱟᱹᱲᱛᱤ ᱜᱮ ᱫᱟᱢ ᱟᱠᱟᱱᱟ᱾ ᱯᱩᱱ ᱥᱟᱭ ᱛᱟᱞᱟ ᱠᱟᱛᱮᱜ᱾
ᱚᱸ
ᱟᱯᱮ ᱥᱮᱜ ᱪᱮᱜ ᱞᱮᱠᱟ?
ᱦᱮᱸ ᱟᱞᱮ ᱥᱮᱜ ᱦᱚᱸ ᱟᱞᱮᱥᱮᱫ ᱮᱠᱴᱩ ᱠᱚᱢ ᱛᱷᱚᱲᱟ᱾ ᱯᱚᱧᱪᱟᱥ ᱴᱟᱠᱟ ᱜᱟᱱ ᱠᱚᱢ ᱦᱩᱭᱩᱜᱼᱟ᱾
ᱟᱪᱪᱷᱟ ᱪᱷᱟ᱾
ᱦᱮᱸ ᱛᱚ,
ᱟᱞᱮᱥᱮᱜ ᱦᱚᱸ ᱚᱱᱮ ᱡᱮᱢᱚᱱ ᱠᱚ ᱢᱚᱱᱮ ᱠᱚ ᱢᱮᱱᱞᱠᱷᱟ ᱛᱤᱦᱤᱧ ᱡᱮ, ᱛᱮᱧᱤᱢ ᱵᱟᱨ ᱦᱚᱲ ᱠᱤᱱ ᱤᱫᱤ ᱟᱠᱟᱜᱼᱟ᱾ ᱛᱟᱦᱚᱞᱮ ᱩᱱᱠᱤᱱ ᱫᱚ ᱵᱮᱥ ᱟᱹᱰᱤ ᱟᱹᱰᱤ ᱵᱟᱹᱲᱛᱤ ᱠᱤᱱ ᱫᱟᱢᱟᱜᱼᱟ᱾
ᱦᱮᱸ ᱦᱮᱸ ᱚ ᱛᱟᱦᱚᱞᱮ ᱜᱚᱝᱠᱮ ᱤᱭᱟᱹ ᱦᱮᱸ ᱞᱟᱹᱭ ᱵᱤᱱ?
ᱩᱱᱠᱤᱱ ᱯᱟᱨᱳᱢ ᱵᱟᱨ ᱦᱚᱲ ᱜᱮᱭᱟ ᱠᱤᱱ ᱛᱚ ᱩᱱᱠᱤᱱ ᱫᱚ ᱛᱮᱦᱤᱧ ᱫᱚᱞᱟᱝ ᱯᱚᱲᱛᱟᱭᱟ᱾ ᱦᱮᱸ ᱡᱟᱹᱥᱛᱤ ᱧᱚᱜ ᱠᱤᱱ ᱢᱮᱱᱟ ᱟᱨ ᱦᱟᱛᱟᱣ ᱡᱚᱡᱚᱢ ᱦᱚᱲᱢᱟ ᱦᱟᱛᱟᱣ ᱩᱯᱟᱹᱭ ᱵᱟᱹᱱᱩᱜᱼᱟ ᱦᱟᱛᱟᱣ ᱦᱩᱭᱩᱜᱼᱟ᱾ ᱡᱟ ᱫᱟᱢ᱾ ᱟᱨ ᱡᱮᱫᱤᱱ ᱰᱷᱮᱨ ᱧᱚᱜ ᱰᱷᱮᱨ ᱧᱚᱜ ᱠᱚ ᱤᱫᱤᱭᱟ ᱮᱱᱦᱤᱞᱳᱜ ᱫᱚ ᱛᱷᱚᱲᱟ ᱠᱚᱢ ᱧᱚᱜᱼᱟ ᱨᱮᱹᱴ ᱤᱱᱟᱹᱜᱮ᱾
ᱦᱮᱸ ᱛᱟᱦᱚᱞᱮ ᱜᱚᱝᱠᱮ ᱤᱭᱟᱹ ᱢᱟᱱᱮ, ᱟᱹᱛᱩ ᱨᱮᱜᱮ ᱦᱩᱭᱩᱜ-ᱟ ᱥᱮ ᱮᱢᱱᱤ ᱯᱚᱨᱚᱵᱽ ᱠᱤ, ᱦᱟᱴ ᱚᱱᱟ ᱠᱚ ᱦᱩᱭᱩᱜᱼᱟ ᱚᱱᱠᱟ ᱨᱮ ᱧᱟᱢᱚᱜᱼᱟ᱾
ᱦᱮᱸᱟᱛᱳ ᱨᱮᱫᱚ ᱦᱩᱭᱩᱜ ᱜᱮᱭᱟ ᱟᱛᱳ ᱨᱮᱫᱚ ᱟᱫᱚ, ᱟᱹᱛᱳ ᱨᱮᱫᱚ ᱛᱷᱚᱲᱟ ᱨᱮᱴ ᱠᱚᱢ ᱧᱚᱜ ᱜᱮᱭᱟ, ᱟᱹᱛᱩ ᱨᱮᱭᱟᱜ ᱨᱮᱴ ᱫᱚ ᱠᱚᱢ ᱧᱚᱜ ᱜᱮᱭᱟ᱾ ᱟᱨ ᱡᱟᱦᱟᱸ ᱦᱟᱴ ᱦᱟᱴ ᱠᱚᱨᱮ ᱫᱚ ᱢᱟᱱᱮ ᱨᱮᱴ ᱡᱟᱹᱥᱛᱤ ᱧᱚᱜ ᱜᱮᱭᱟ᱾ ᱟᱫᱚ ᱦᱟᱴ ᱠᱚᱨᱮ ᱜᱮ ᱡᱟᱹᱥᱛᱤ ᱫᱚᱠᱚ ᱤᱫᱤᱭᱟ᱾
ᱚ ᱟᱫᱚ ᱢᱟᱱᱮ ᱵᱮᱨᱮᱞ ᱛᱮᱜᱮ ᱠᱚ ᱤᱫᱤᱭᱟ ᱥᱮ ᱮᱠᱴᱩ ᱤᱭᱟᱹ ᱠᱟᱛᱮ ᱩᱛᱩ ᱠᱟᱛᱮᱫ ᱚ ᱦ ᱚ ᱟᱛᱳ ᱠᱚᱨᱮ ᱫᱚ ᱜᱚᱝᱠᱮ ᱵᱟᱝ ᱠᱚ ᱫᱚᱦᱚ ᱠᱚᱜᱮᱭᱟ ᱵᱟᱝ
ᱚᱱᱠᱟ ᱫᱚᱦᱚ ᱫᱚ ᱫᱚᱦᱚ ᱠᱚ ᱦᱩᱭᱩᱜ-ᱟ ᱟᱫᱚ ᱤᱭᱟᱹ ᱫᱚ ᱵᱟᱝ
ᱦᱸ ᱛᱟᱦᱚᱞᱮ ᱟᱹᱰᱤ ᱱᱟᱯᱟᱭ ᱜᱮ
ᱦᱮᱸ ᱱᱟᱯᱟᱭ ᱜᱮ ᱱᱟᱯᱟᱭ ᱫᱚ, ᱟᱫᱚ ᱚᱱᱟᱜᱮ ᱧᱩᱛᱩᱢ ᱵᱟ. ᱪᱮᱫ ᱵᱟᱹᱧ ᱧᱩᱛᱩᱢ ᱞᱟ. ᱭ ᱛᱟᱞᱟᱝ ᱢᱮ
ᱚ ᱟᱹᱞᱤᱧᱟᱜ ᱧᱩᱛᱩᱢ ᱦᱩᱭᱩᱜ ᱠᱟᱱᱟ ᱤᱭᱟᱹ ᱥᱚᱛᱨᱩᱜᱷᱚᱱ
ᱧᱮᱞ ᱠᱮᱫᱟᱞᱤᱧ ᱥᱚᱛᱨᱩᱜᱷᱚᱱ ᱟᱹᱞᱤᱧ ᱟᱜ ᱫᱚ ᱥᱚᱨᱚᱛ ᱴᱩᱰᱩ᱾
ᱮ ᱟᱹᱰᱤ ᱱᱟᱯᱟᱭ ᱛᱟᱦᱮ ᱜᱚᱝᱠᱮ ᱚᱠᱛᱚ ᱠᱚᱢᱟ ᱥᱮᱴᱨᱮ ᱮᱱ ᱛᱟᱞᱟᱝᱼᱟ ᱛᱟᱦᱚᱞᱮ ᱴᱷᱤᱠ ᱜᱮᱭᱟ᱾
ᱦᱮᱸ ᱥᱮᱴᱮᱨ ᱮᱱᱟ ᱴᱷᱤᱠ ᱜᱮ ᱟᱪᱷᱟ ᱴᱷᱤᱠ ᱜᱮᱭᱟ ᱦᱮᱸ᱾